ᱦᱳᱭ ᱡᱚᱦᱟᱨ ᱜᱮ ᱜᱚᱢᱠᱮ
ᱦᱮᱸ ᱡᱚᱦᱟᱨ ᱜᱚᱝᱠᱮ
ᱟᱨ ᱜᱚᱝᱠᱮ ᱠᱟᱴᱟᱣ ᱜᱚᱜᱼᱱᱟ ᱱᱚᱣᱟ ᱦᱟᱸᱜ ᱥᱤᱥᱴᱮᱢᱮᱴᱤᱠ ᱢᱤᱫᱴᱮᱱ ᱢᱮᱱᱟᱜ ᱟᱠᱟᱜᱼᱟ ᱛᱚ ᱟᱫᱚ ᱚᱱᱟ ᱞᱮᱠᱟᱛᱮ ᱜᱮᱫ ᱜᱚᱫ ᱮᱱᱟ
ᱦᱩᱸ
ᱦᱩᱸ
ᱩᱸ ᱛᱟᱦᱚᱞᱮ ᱞᱟᱝ ᱡᱟᱦᱟᱸ ᱞᱟᱝ ᱜᱚᱞᱯᱷᱚᱭᱮᱜ ᱛᱷᱮᱜ ᱟᱲᱟᱜ ᱥᱟᱠᱟᱢ ᱠᱚᱨᱮᱱᱟᱜ ᱜᱚᱞᱯ ᱚᱸ ᱪᱮᱠᱟ ᱵᱚᱱ ᱡᱚᱢ ᱧᱩᱸ ᱦᱮᱸ ᱥᱮ ᱵᱟᱝ
ᱦᱳᱭ ᱦᱳᱭ ᱦᱳᱭ
ᱟᱫᱚ ᱛᱟᱦᱞᱮ ᱟᱯᱮ ᱫᱤᱥᱚᱢ ᱥᱮᱫ ᱫᱚ ᱩᱸ ᱪᱮᱫ ᱟᱲᱟᱜ ᱠᱚ ᱢᱮᱱᱟᱜᱼᱟ?
ᱟᱞᱮ ᱱᱚᱛᱮ ᱫᱚ ᱜᱚᱝᱠᱮ ᱱᱤᱛ ᱫᱚ ᱱᱟᱦᱟᱜ ᱜᱟᱹᱨᱩᱱᱰᱤ ᱟᱲᱟᱜ ᱜᱟᱺᱫᱷᱟᱹᱨᱤ ᱟᱲᱟᱜ ᱢᱩᱱᱜᱟᱹ ᱟᱲᱟᱜ ᱟᱨ ᱡᱟᱦᱟᱸ ᱵᱚᱱ ᱢᱮᱱᱫᱟ ᱠᱟᱱᱟ ᱟᱲᱟᱜ! ᱟᱨ ᱵᱩᱨᱩ ᱨᱮᱱᱟᱜ ᱚᱲᱥᱟ ᱟᱲᱟᱜ ᱱᱚᱜᱼᱟ ᱠᱚᱜᱮᱞᱮ ᱡᱚᱢ ᱵᱟᱲᱟᱭᱟ ᱱᱟᱦᱟᱜ ᱱᱤᱛ ᱫᱚ ᱟᱨ ᱞᱟᱹ ᱠᱩᱭᱞᱟᱹ ᱠᱷᱟᱰᱟ ᱟᱲᱟᱜ ᱢᱮᱱᱟᱜ ᱟᱠᱟᱜᱼᱟ ᱱᱤᱛ ᱫᱚ ᱟᱨ ᱚᱲᱟᱜ ᱟᱲᱟᱜ ᱞᱮᱠᱟ ᱨᱮᱫᱚ ᱯᱩᱨᱟᱹᱭ ᱟᱲᱟᱜ
ᱦᱮᱸ ᱦᱮᱸ ᱯᱩᱨᱟᱹᱭ ᱟᱲᱟᱜ ᱠᱚ ᱛᱟᱸᱦᱮᱸᱱ ᱜᱮᱭᱟ ᱛᱚ ᱵᱟᱲᱜᱮ ᱠᱚᱨᱮᱜ
ᱦᱳᱭ ᱦᱳᱭ
ᱦᱩᱸ ᱟᱪᱪᱷᱟ ᱟᱢ ᱡᱟᱦᱟᱸ ᱵᱩᱨᱩ ᱫᱤᱥᱚᱢ ᱟᱲᱟᱜ ᱠᱚᱢ ᱞᱟᱹᱭ ᱠᱟᱫᱟ ᱡᱟᱹᱱᱤᱡ ᱠᱷᱟᱱ ᱟᱞᱮ ᱫᱤᱥᱚᱢ ᱫᱚ ᱠᱚᱛᱮᱠ ᱟᱲᱟᱜ ᱠᱚᱫᱚ ᱵᱟᱹᱱᱩᱜᱼᱟ
ᱵᱟᱹᱱᱩᱜᱼᱟ
ᱦᱮᱸ ᱵᱟᱭᱠᱟᱜ ᱧᱩᱛᱩᱢ ᱫᱚ ᱡᱟᱦᱟᱸ ᱠᱚᱢ ᱞᱟᱹᱭ ᱠᱮᱫᱟ ᱧᱩᱛᱩᱢ ᱫᱚ ᱵᱟᱹ ᱟᱸᱡᱚᱢ ᱵᱟᱲᱟ ᱟᱠᱟᱫᱟ ᱟᱞᱮ ᱫᱤᱥ ᱫᱤᱥᱚᱢ ᱤᱧ ᱫᱚ ᱟᱲᱟᱜ ᱵᱚᱞᱛᱮ ᱪᱮᱫ ᱠᱚᱧ ᱴᱷᱟᱹᱠᱟᱹ ᱡᱮᱢᱚᱱ ᱪᱟᱠᱟᱱᱴᱟᱜ ᱟᱲᱟᱜ ᱜᱺᱫᱷᱟᱹᱨᱤ ᱟᱲᱟᱜ ᱮᱱ ᱠᱩᱞᱢᱤ ᱟᱲᱟᱜ ᱪᱟᱛᱚᱢ ᱟᱲᱟᱜ ᱵᱟᱹᱛᱩ ᱟᱲᱟᱜ
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱚᱝᱠᱮ ᱱᱚᱣᱟ ᱟᱲᱟᱜ ᱠᱚᱫᱚ ᱵᱟᱵᱚᱱ ᱟᱸᱡᱚᱢ ᱟᱠᱟᱫ ᱛᱮ ᱡᱮ ᱠᱟᱱᱛᱷᱟ ᱟᱲᱟᱜ ᱢᱩᱸᱡ ᱟᱲᱟᱜ ᱚᱱᱟᱠᱚ
ᱦᱮᱸ ᱢᱩᱸᱡ ᱟᱲᱟᱜ ᱞᱤᱧ ᱟᱸᱚᱢ ᱟᱠᱟᱫᱟ ᱠᱟᱱᱛᱷᱟ ᱟᱲᱟᱜ ᱦᱚᱸ ᱞᱤᱧ ᱟᱸᱡᱚᱢ ᱟᱠᱟᱫᱟ
ᱟᱪᱪᱷᱟ ᱜᱟᱨᱩᱱᱰᱤ ᱦᱚᱸ ᱵᱟᱝ
ᱮ ᱜᱟᱜᱩᱨᱤᱱᱰᱤ ᱫᱚ ᱵᱟᱞᱤᱧ ᱟᱡᱚᱢ ᱠᱟᱫᱟ
ᱮᱜᱟᱨᱩᱱᱰᱤ ᱫᱚ ᱜᱚᱝᱠᱮ ᱴᱷᱤᱠ ᱪᱮᱫ ᱞᱮᱠᱟᱧ ᱞᱟᱹᱭ ᱟᱵᱮᱱᱟ ᱚᱱᱟ ᱫᱚ ᱢᱟᱱᱮ ᱠᱟᱱᱛᱷᱟᱲ ᱧᱚᱜ ᱴᱟᱭᱤᱯ ᱜᱮ ᱱᱟᱦᱟᱜ ᱟᱫᱚ ᱠᱟᱹᱴᱤᱡ ᱱᱟᱥᱮᱱᱟᱜ ᱚᱱᱟ ᱠᱷᱚᱱ ᱡᱮᱞᱮᱧ ᱧᱚᱜ ᱥᱟᱠᱟᱢ ᱫᱚ ᱠᱟᱹᱴᱤᱡ ᱢᱟᱨᱟᱝ ᱧᱚᱜ ᱜᱮᱭᱟ ᱚᱱᱟ ᱠᱷᱚᱱ ᱫᱚ ᱦᱩ
ᱟᱪᱪᱷᱟ
ᱟᱨ ᱚᱲᱥᱟ ᱟᱲᱟᱜ ᱠᱚᱫᱚ ᱵᱩᱨᱩ ᱨᱮᱜᱮ ᱧᱟᱢᱚᱜᱼᱟ ᱫᱚᱥᱨ ᱮᱠᱫᱚᱢ ᱮᱸ ᱢᱟᱫ ᱥᱟᱠᱟᱢ ᱪᱮᱫ ᱞᱮᱠᱟ ᱵᱟᱝ
ᱦᱮᱸ
ᱚᱜ ᱚᱱᱟ ᱞᱮᱠᱟ ᱧᱚᱜ ᱜᱮ ᱮᱸᱜ ᱟᱫᱚ ᱦᱩᱰᱤᱧᱼᱦᱩᱰᱤᱧ ᱢᱤᱫ ᱢᱚᱠᱟ ᱜᱟᱱ ᱞᱮᱠᱟ ᱢᱟᱱᱮ ᱪᱩᱢᱠᱟᱹᱜ ᱪᱩᱢᱠᱟᱹᱜ ᱦᱟᱸᱰᱮ ᱱᱟᱰᱮ ᱦᱟᱸᱰᱮ ᱱᱟᱰᱮ ᱛᱟᱦᱮᱸᱱᱟ ᱚᱱᱟ ᱫᱚᱱᱟᱜ ᱚᱱᱟ ᱫᱚ ᱡᱟᱹᱞᱤ ᱨᱮᱜᱮ ᱥᱤᱵᱤᱞᱟ ᱵᱚᱨᱥᱟ ᱟᱲᱟᱜ ᱠᱚᱫᱚ
ᱟᱪᱪᱷᱟ
ᱟᱨᱚ ᱜᱚᱝᱠᱮ ᱦᱮᱱᱟᱜ ᱡᱮᱢᱚᱱ ᱚᱱᱮ ᱜᱩᱭᱟᱹ ᱜᱟᱹᱫᱟᱹᱨᱤ ᱟᱲᱟᱜ ᱡᱟᱦᱟ ᱫᱚ ᱥᱚ ᱟᱲᱟᱜ ᱵᱚᱱ ᱢᱮᱛᱟᱜ ᱠᱟᱱᱟ
ᱟᱪᱪᱷᱟ ᱟᱪᱪᱷᱟ
ᱚᱱᱟ ᱚᱱᱟ ᱫᱚᱢ ᱵᱟᱰᱟᱭ ᱜᱮᱭᱟ
ᱦᱮᱸ ᱚᱱᱟ ᱫᱚᱧ ᱟᱸᱡᱚᱢ ᱵᱟᱲᱟ ᱠᱟᱫ ᱜᱮᱭᱟ
ᱦᱮᱸ ᱟᱫᱚ ᱜᱚᱝᱠᱮ ᱱᱚᱛᱮ ᱫᱚ ᱟᱲᱟᱜ ᱥᱟᱠᱟᱢ ᱡᱚᱢ ᱦᱮᱣᱟ ᱦᱚᱲ ᱟᱫᱚ ᱟᱲᱟᱜ ᱥᱟᱠᱟᱢ ᱵᱟᱵᱚᱱ ᱡᱚᱢ ᱞᱮᱠᱷᱟᱱ ᱫᱚ ᱵᱟᱝ ᱚᱱᱮ ᱢᱤᱫ ᱢᱤᱫ ᱚᱠᱛᱚ ᱫᱚᱞᱮ ᱡᱚᱢ ᱵᱟᱲᱟ ᱠᱮᱫᱟ ᱜᱚᱝᱠᱮ ᱚᱱᱟ ᱱᱟᱣᱟ ᱱᱟᱣᱟ ᱨᱮᱫᱚ ᱦᱟᱸᱜ ᱡᱟᱦᱟᱸ ᱫᱚ ᱦᱮᱸᱥᱟᱜ ᱟᱲᱟᱜ
ᱟᱪᱪᱷᱟ ᱦᱮᱸᱥᱟᱜ ᱫᱟᱲᱮ ᱨᱮᱱᱟᱜ ᱟᱨᱟᱜ
ᱦᱮᱸ ᱦᱮᱸᱥᱟᱜ ᱨᱮᱱᱟᱜ ᱦᱮᱸᱥᱟᱜ ᱫᱟᱨᱮ ᱨᱮᱱᱟᱜ ᱜᱮ ᱡᱟᱦᱟᱸ ᱱᱟᱣᱟ ᱥᱟᱜᱮᱱ ᱜᱚᱫᱚᱜ ᱦᱟᱜ ᱚᱱᱟ ᱫᱚ ᱯᱟᱨᱚᱢᱮᱱᱟ ᱚᱱᱟ ᱫᱚ ᱚᱱᱟ ᱰᱚᱠ ᱛᱮᱫ ᱟᱨ ᱪᱮᱫ
ᱟᱫᱚ ᱡᱮᱢᱚᱱ ᱡᱟᱦᱟᱸ ᱦᱮᱸᱥᱟᱜ ᱫᱟᱨᱮ ᱨᱮᱱᱟᱜ ᱟᱲᱟᱜ ᱮᱢ ᱞᱟᱹᱭ ᱠᱮᱫᱟ ᱱᱚᱣᱟ ᱫᱚ ᱟᱞᱮ ᱫᱤᱥᱚᱢ ᱥᱮᱜ ᱦᱚᱸ ᱦᱮᱥᱟᱜ ᱫᱟᱨᱮ ᱠᱚᱫᱚ ᱢᱮᱱᱟᱜᱼᱟ ᱟᱞᱮ ᱦᱚᱸ ᱟᱞᱮᱭᱟᱜ ᱚᱲᱟᱜ ᱠᱩᱰᱟᱹᱢ ᱨᱮᱜᱮ ᱵᱤᱨ ᱠᱚᱫᱚ ᱢᱮᱱᱟᱜᱼᱟ ᱥᱟᱨᱡᱚᱢ ᱵᱤᱨ
ᱦᱮᱸ ᱦᱮᱸ
ᱟᱪᱪᱷᱟ ᱦᱮᱸᱥᱟᱜ ᱫᱟᱲᱮ ᱵᱟᱲᱮ ᱫᱟᱲᱮ ᱠᱚᱫᱚ ᱢᱮᱱᱟᱜᱼᱟ ᱢᱮᱱᱠᱷᱟᱱ ᱥᱟᱠᱟᱢ ᱡᱟᱦᱟᱢ ᱞᱟᱹᱭ ᱠᱮᱫᱟ ᱱᱚᱣᱟ ᱠᱩᱪᱤ ᱨᱮᱥᱮ ᱡᱟᱞᱤ ᱨᱮ
ᱦᱮᱸ ᱦᱩᱸ
ᱮ ᱡᱚᱢ ᱫᱩᱧ ᱟᱸᱡᱚᱢ ᱠᱟᱜ ᱠᱚᱣᱟ ᱠᱤᱱᱛᱩ ᱡᱚᱢ ᱠᱟᱛᱮᱜ ᱫᱚ ᱢᱤᱫ ᱫᱤᱱ ᱫᱚ ᱵᱟᱹᱧ ᱧᱮᱞ ᱠᱟᱫᱟ
ᱟᱫᱚ ᱜᱚᱝᱠᱮ ᱱᱚᱣᱟ ᱫᱚ ᱟᱞᱮ ᱫᱚ ᱚᱱᱮ ᱥᱮᱫᱟᱭ ᱠᱷᱚᱱ ᱠᱚ ᱡᱚᱢ ᱟᱹᱜᱩ ᱠᱟᱫᱟ ᱟᱨ ᱟᱞᱮ ᱦᱚᱸᱞᱮ ᱧᱮᱞ ᱦᱟᱨᱟᱭᱱᱟ ᱡᱮ ᱱᱚᱣᱟ ᱫᱚᱵᱚᱱ ᱡᱚᱢᱟ ᱱᱚᱝᱠᱟ ᱦᱩᱰᱤᱧ ᱨᱮ
ᱦᱮᱸ ᱟᱪᱪᱷᱟ ᱚᱱᱟ ᱚᱱᱟ ᱫᱚ ᱪᱮᱜᱠᱟ ᱠᱟᱛᱮᱢ ᱩᱛᱩᱭᱟ ᱱᱚᱣᱟ ᱫᱚ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ
ᱚᱱᱟ ᱫᱚ ᱜᱚᱢᱠᱮ ᱩᱛᱩ ᱫᱚ ᱯᱳᱭᱞᱳ ᱵᱚᱱ ᱛᱤᱠᱤᱭᱟ ᱫᱟᱜ ᱨᱮ ᱢᱟᱱᱮ ᱵᱩᱞᱩᱝ ᱮᱢ ᱠᱟᱛᱮᱫ ᱫᱟᱜ ᱛᱮ ᱡᱟᱦᱟᱸ ᱩᱰᱩᱠᱚᱜ ᱚᱱᱟ ᱫᱚᱵᱚᱱ ᱟᱲᱤᱡ ᱜᱤᱰᱤ ᱠᱟᱜᱼᱟ
ᱦᱮᱸ
ᱟᱫᱚ ᱵᱚᱱ ᱟᱲᱤᱡ ᱟᱸᱡᱮᱫ ᱛᱮ ᱟᱫᱚ ᱱᱟᱦᱟᱜ ᱵᱚᱱ ᱨᱚᱝᱟ ᱦᱟᱞᱠᱟ ᱠᱚ ᱟᱵᱚ , ᱟᱵᱚ ᱡᱮᱢᱚᱱ ᱮᱴᱟᱜ ᱟᱲᱟᱜ ᱵᱚᱱ ᱛᱤᱠᱤ ᱜᱮᱭᱟ
ᱦᱮᱸ
ᱵᱩᱞᱩᱝ ᱵᱚᱱ ᱮᱢᱟᱫᱟ ᱟᱨᱵᱚᱱ ᱮᱥᱮᱫ ᱠᱟᱫᱟ ᱟᱨᱵᱚᱱ ᱢᱤᱫ ᱜᱷᱟᱹᱲᱤᱡ ᱦᱳᱭᱮᱱ ᱠᱷᱟᱱ ᱚᱱᱟ ᱨᱮᱵᱚᱱ ᱜᱷᱟᱱᱴᱟ ᱵᱟᱲᱟ ᱠᱮᱫᱟ ᱜᱷᱟᱱᱴᱟ ᱟᱸᱡᱮᱫ ᱛᱟᱵᱚᱱ ᱮᱴᱟᱜ ᱟᱲᱟᱜ ᱨᱮᱱᱟᱜ ᱫᱟᱜ ᱛᱮᱫ ᱠᱚᱫᱚ ᱟᱫᱚ ᱱᱚᱣᱟ ᱟᱲᱟᱜ ᱨᱮᱱᱟᱜ ᱫᱟᱜ ᱛᱮᱫ ᱫᱚ ᱩᱰᱩᱠᱚᱜᱼᱟ ᱱᱟᱜ
ᱟᱪᱪᱷᱟ
ᱟᱫᱚ ᱚᱱᱟ ᱟᱲᱟᱜ ᱛᱮᱫᱚ ᱪᱷᱟᱹᱱᱤ ᱠᱟᱛᱮᱫ ᱫᱚᱵᱚᱱ ᱜᱤᱲᱤ ᱠᱟᱜ ᱦᱩᱭᱩᱜᱼᱟ ᱫᱟᱜ ᱛᱮᱫ ᱫᱚ ᱟᱨ ᱥᱟᱠᱟᱢ ᱛᱮ ᱫᱚᱦᱚᱭ ᱦᱩᱭᱩᱜᱼᱟ ᱟᱨ ᱚᱱᱟ ᱯᱚᱨᱮᱛᱮ ᱥᱩᱱᱩᱢ ᱨᱮ ᱨᱚᱝ ᱦᱳᱭᱳᱜᱼᱟ
ᱟᱪᱪᱷᱟ ᱟᱪᱪᱷᱟ
ᱚᱱᱟᱫᱚ ᱦᱮᱸ ᱦᱮᱸ ᱦᱮᱸ ᱠᱚᱸᱰᱷᱟ ᱟᱲᱟᱜ ᱦᱚᱛᱚᱫ ᱟᱲᱟᱜ ᱚᱱᱠᱟ
ᱦᱳᱭ ᱦᱳᱭ ᱦᱳᱭ
ᱟᱨ ᱟᱯᱮ ᱫᱤᱥᱚᱢ ᱠᱚ ᱛᱟᱦᱚᱞᱮ ᱩᱱᱠᱩ ᱨᱚᱠᱚᱡ ᱠᱚᱫᱚ ᱠᱚ ᱧᱟᱢᱚᱜᱼᱟ ᱥᱮ ᱵᱟᱝ ᱨᱚᱠᱚᱡ ᱠᱚ ᱜᱚᱝᱦᱟ ᱠᱚᱫᱚᱢ ᱡᱚᱢ ᱵᱟᱲᱟ
ᱦᱳᱭ ᱜᱚᱝᱠᱮ ᱨᱚᱠᱚᱡ ᱠᱚᱫᱚ ᱠᱚ ᱧᱟᱢᱚᱜ ᱜᱮᱭᱟ ᱡᱚᱢ ᱦᱚᱞᱮ ᱡᱚᱢᱮᱫ ᱠᱚᱜᱭᱟ ᱟᱫᱚ ᱜᱚᱸᱝᱜᱷᱟ ᱫᱚ ᱦᱟᱸᱜ ᱜᱚᱝᱠᱮ ᱱᱤᱛ ᱛᱚ ᱚᱱᱠᱟ ᱫᱚ ᱪᱮᱫᱞᱮᱠᱟ ᱦᱩᱰᱤᱧᱤᱧ ᱛᱟᱦᱮᱸ ᱚᱱᱠᱟ ᱪᱮᱫ ᱞᱮᱠᱟ ᱞᱮ ᱧᱟᱢᱮᱫ ᱠᱚ ᱛᱟᱦᱮᱱᱟ ᱵᱟᱹᱫ ᱵᱟᱹᱭᱦᱟᱹᱲ ᱨᱮ ᱟᱫᱚ ᱚᱱᱠᱟ ᱜᱮ ᱵᱟᱝ ᱚᱱᱠᱟ ᱡᱟᱹᱯᱩᱫ ᱜᱮ ᱵᱟᱭ ᱟᱬᱜᱚ ᱠᱟᱫ ᱫᱚ ᱜᱚᱢᱠᱮ ᱟᱫᱚ ᱚᱱᱠᱟ ᱫᱚ ᱜᱚᱸᱜᱷᱟ ᱠᱚᱫᱚ ᱵᱟᱠᱚ ᱧᱟᱢᱚᱜ ᱧᱟᱢᱚᱜ ᱠᱟᱱᱟ ᱠᱚ ᱢᱤᱫ ᱵᱟᱨ
ᱥᱮ ᱜᱚᱸᱝᱦᱟ ᱠᱚᱫᱚ ᱯᱮ ᱡᱚᱢ ᱪᱟᱵᱟ ᱜᱚᱫ ᱠᱮᱫ ᱠᱚᱣᱟ
ᱵᱟᱝ ᱜᱚᱝᱠᱮ ᱵᱟᱝ ᱜᱚᱸᱝᱦᱟ ᱠᱚᱫᱚ ᱜ ᱟᱹᱣᱤᱭ ᱠᱚ ᱱᱚᱜᱼᱚᱭ ᱠᱚ ᱮᱦᱚᱵ ᱟᱠᱟᱱᱟ ᱟᱫᱚ ᱦᱟᱸᱜ ᱚᱱᱮ ᱞᱚᱥᱚᱫ ᱵᱟᱲᱟ ᱦᱩᱭᱩᱜᱼᱟ ᱦᱟᱜ ᱩᱱᱠᱩ ᱧᱟᱢᱚᱜ ᱜᱮᱭᱟ ᱢᱤᱫᱵᱟᱨ
ᱚ ᱟᱫᱚᱚᱢ ᱢᱟᱹᱱᱢᱤ ᱦᱚᱛᱚ ᱫᱷᱟᱹᱨᱛᱤ ᱛᱟᱞᱟ ᱨᱮᱵᱚᱱ ᱵᱟᱹᱲᱛᱤᱜ ᱠᱟᱱᱟ ᱯᱟᱪᱮᱫ ᱵᱚᱱ ᱡᱚᱢ ᱪᱟᱵᱟ ᱠᱮᱫ ᱠᱚᱣᱟ ᱵᱚᱱ ᱜᱚᱸᱝᱦᱟ ᱠᱚᱫᱚ
ᱵᱟᱝ ᱵᱟᱝ ᱟᱨ ᱜᱚᱝᱠᱮ ᱚᱱᱛᱮ ᱫᱚ ᱯᱩᱴᱠᱟᱹ ᱠᱚ ᱩᱫ ᱠᱚ ᱚᱢᱚᱱᱚᱜ ᱠᱟᱱᱟ ᱥᱮ ᱵᱟᱝ
ᱱᱮᱛᱟᱨ ᱫᱚ ᱟᱹᱰᱤ ᱡᱳᱨ ᱯᱩᱴᱠᱟᱹ ᱯᱩᱴᱠᱟᱹ ᱫᱚ ᱟᱞᱮ ᱚᱲᱟᱜ ᱛᱳ ᱚᱲᱟᱜ ᱨᱮ ᱡᱩᱫᱤᱢ ᱧᱮᱞᱟ ᱯᱨᱚᱛᱛᱮᱠ ᱚᱲᱟᱜ ᱨᱮ ᱩᱫ ᱯᱩᱴᱠᱟᱹ ᱫᱚ ᱥᱮᱛᱟᱜ ᱛᱟᱨᱟ ᱡᱩᱫᱤᱢ ᱚᱲᱟᱜ ᱮᱢ ᱦᱤᱨᱤ ᱠᱚᱣᱟ
ᱦᱩᱸ ᱦᱩᱸ
ᱯᱩᱴᱠᱟᱹ ᱳᱛᱽ ᱫᱚᱢ ᱧᱟᱢ ᱠᱚᱜᱮᱭᱟ
ᱛᱟᱦᱮᱞᱮ ᱜᱚᱢᱠᱮ ᱯᱩᱴᱠᱟᱹ ᱠᱚᱫᱚ ᱯᱮ ᱞᱮᱴᱚ ᱮᱫ ᱠᱚᱣᱟ ᱥᱮ ᱵᱟᱝ ᱟ
ᱦᱮᱸ ᱞᱮᱴᱚ ᱯᱩᱴᱠᱟᱹ ᱞᱮᱴᱚ ᱯᱩᱴᱠᱟᱹ ᱥᱚᱲᱮ ᱢᱟᱱᱮ ᱯᱩᱴᱠᱟᱹ ᱛᱮᱫ ᱜᱮ ᱱᱟᱱᱟ ᱨᱚᱠᱚᱢ ᱠᱚ ᱡᱚᱢᱫᱟ ᱟᱨᱦᱚᱸ ᱱᱤᱛᱚᱜ ᱡᱟᱹᱯᱩᱫ ᱛᱚ ᱡᱟᱹᱯᱩᱫ ᱨᱮ ᱠᱟᱹᱴᱤᱡ ᱠᱚ ᱞᱟᱹᱭᱟᱠᱚ ᱯᱩᱰ ᱯᱩᱴᱠᱟᱹ ᱞᱮᱴᱚᱭ ᱯᱮ ᱱᱟᱯᱟᱭ ᱵᱩᱡᱷᱟᱹᱜᱼᱟ ᱟᱪᱪᱷᱟ ᱠᱟᱹᱴᱤᱡ ᱯᱩᱰ
ᱱᱤᱛ ᱫᱚ
ᱦᱮᱸ ᱯᱩᱴᱠᱟᱹ ᱨᱮᱫᱚ ᱵᱟᱝ ᱡᱟᱝ ᱢᱮᱱᱟᱜ ᱵᱟᱝ ᱪᱮᱫ ᱢᱮᱱᱟᱜᱼᱟ ᱢᱟᱱᱮ ᱥᱩᱫᱷᱩᱢ ᱡᱮᱞ ᱛᱮᱫ ᱜᱮᱢ ᱡᱚᱢᱟ
ᱦᱳᱭ ᱦᱳᱭ ᱦᱳᱭ
ᱛᱟᱦᱚᱞᱮ ᱟᱯᱮ ᱫᱤᱥᱚᱢ ᱥᱮᱫ ᱫᱚ ᱪᱮᱠᱟ ᱳᱴ ᱯᱩᱛᱠᱟᱹ ᱠᱚᱫᱚ
ᱜᱚᱢᱠᱮ ᱱᱤᱛ ᱫᱚ ᱱᱟᱦᱜ ᱚᱱᱠᱟ ᱢᱩᱪᱤ ᱳᱴ ᱮᱦᱚᱵ ᱟᱠᱟᱱᱟ ᱦᱮᱸ ᱟᱨ ᱯᱩᱴ ᱯᱩᱴᱠᱟᱹ ᱫᱚᱠᱚ ᱧᱟᱢᱚᱜ ᱠᱟᱱ ᱜᱮᱭᱟ ᱟᱫᱚ ᱚᱱᱠᱟ ᱜᱮ ᱢᱤᱫ ᱫᱤᱱ ᱯᱩᱴᱠᱟᱹ ᱠᱚ ᱟᱹᱜᱩ ᱠᱮᱫ ᱠᱚ ᱛᱟᱞᱮᱭᱟ ᱥᱟᱸᱜᱮ ᱧᱚᱜ ᱜᱮ ᱟᱨ ᱟᱹᱜᱩᱭᱮᱫ ᱠᱚᱜᱮᱭᱟ ᱠᱚ ᱟᱫᱚ ᱯᱩᱴᱠᱟᱹ ᱢᱤᱫ ᱟᱫᱚᱶᱟ ᱪᱟᱣᱞᱮ ᱛᱮᱞᱮ ᱥᱳᱲᱮ ᱠᱮᱫᱟ ᱫᱚᱢᱮ ᱥᱮᱵᱮᱞ ᱜᱚᱢᱠᱮ ᱮᱠᱫᱚᱢ ᱫᱚᱢᱮ ᱥᱮᱵᱮᱞ
ᱢᱟᱱᱮ ᱟᱫᱣᱟ ᱪᱟᱣᱞᱮ ᱟᱛᱮᱜ ᱥᱳᱲᱮ ᱫᱚ ᱠᱚ ᱠᱟᱹᱴᱤᱡ ᱠᱚ ᱥᱤᱵᱤᱞ ᱧᱚᱜᱚᱜᱼᱟ
ᱦᱳᱭ ᱦᱳᱭ ᱦᱳᱭ
ᱟᱪᱪᱷᱟ ᱟᱪᱪᱷᱟ ᱛᱟᱦᱚᱞᱮ ᱤᱧᱫᱚ ᱢᱟᱱᱮ ᱟᱞᱮ ᱫᱚ ᱟᱫᱽᱣᱟ ᱪᱟᱣᱞᱮ ᱟᱛᱮᱫ ᱫᱚ ᱛᱚ ᱵᱟᱝ ᱥᱳᱲᱮ ᱵᱚᱞᱛᱮ ᱮᱢᱱᱤ ᱡᱟᱦᱟᱸ ᱫᱟᱠᱟ ᱥᱳᱲᱮ ᱟᱛᱮᱫ ᱜᱮ ᱟᱨᱠᱤ ᱪᱟᱣᱞᱮ ᱟᱛᱮᱫ ᱜᱮ ᱛᱟᱦᱚᱞᱮ ᱢᱤᱫ ᱫᱤᱱ ᱟᱫᱽᱣᱟ‌ ᱪᱟᱣᱞᱮ ᱥᱳᱲᱮ ᱞᱟᱜᱟᱣ ᱦᱩᱭᱩᱜᱼᱟ ᱪᱮᱠᱟ ᱵᱩᱡᱷᱟᱹᱜᱼᱟ
ᱦᱳᱭ ᱦᱳᱭ
ᱟᱨ ᱜᱚᱢᱠᱮ ᱱᱚᱣᱟ ᱠᱚᱫᱚ ᱮᱦᱚᱵᱚᱜ ᱟᱠᱟᱱᱟ ᱥᱮ ᱵᱟᱝ ᱠᱟᱢᱟᱨ ᱩᱫ ᱚᱱᱟ ᱠᱚ ᱧᱟᱢᱚᱜ ᱠᱟᱱᱟ ᱥᱮ ᱵᱟᱝ
ᱟᱫᱚ ᱩᱫ ᱵᱚᱞᱛᱮ ᱫᱚ ᱩᱫ ᱠᱚᱫᱚ ᱡᱟᱱᱟᱢᱚᱜ ᱠᱟᱱᱟ ᱵᱤᱨ ᱨᱮ ᱦᱟᱞᱟᱝ ᱟᱹᱜᱩᱭ ᱫᱟᱠᱚ ᱡᱚᱢ ᱦᱩᱭᱩᱜ ᱠᱟᱱᱟ ᱧᱩᱛᱩᱢ ᱠᱚᱫᱚ ᱩᱱᱟᱹᱜ ᱵᱟᱲᱟᱭ ᱵᱟᱹᱱᱩᱜᱼᱟ ᱤᱧ ᱫᱚ ᱧᱩᱛᱩᱢ ᱵᱚᱞᱛᱮ ᱫᱚᱩᱧ ᱵᱟᱲᱟᱭᱟ ᱢᱤᱫᱴᱟᱝ ᱟᱱᱮ ᱛᱚᱨᱢᱟᱞ ᱩᱫ ᱠᱚ ᱞᱟᱹᱭᱟᱜᱼᱟ ᱟᱨ ᱢᱤᱫᱴᱟᱝ ᱫᱚ ᱵᱟᱹᱞᱤ ᱩᱫ
ᱦᱮᱸ ᱵᱟᱹᱞᱤ ᱩᱫ ᱛᱚᱨᱢᱟᱞ ᱩᱫ ᱵᱩᱥᱩᱵ ᱩᱫ ᱢᱚᱛᱟᱢ ᱩᱫ
ᱦᱮᱸ ᱟᱨ ᱢᱚᱛᱟᱢ ᱩᱫ ᱡᱟᱦᱟᱸ ᱫᱚ ᱵᱟᱹᱲᱛᱤ ᱡᱟᱱᱟᱢᱚᱜᱼᱟ ᱢᱟᱫ ᱜᱟᱡᱟᱲ ᱚᱱᱠᱟ ᱚᱱᱠᱟ ᱟᱨ ᱡᱟᱦᱟᱸ ᱠᱟᱴ ᱩᱫ ᱠᱟᱛᱷᱟᱢ ᱞᱟᱹᱭ ᱠᱮᱫᱟ ᱟᱞᱮ ᱫᱤᱥᱚᱢ ᱥᱮᱫ ᱫᱚ ᱠᱟᱴ ᱩᱫ ᱵᱩᱥᱩᱫ ᱩᱫ ᱫᱚ ᱫᱚᱢᱮ ᱢᱮᱱᱟᱜᱼᱟ ᱠᱤᱱᱛᱩ ᱡᱚᱢ ᱫᱚ ᱟᱞᱮ ᱫᱤᱥᱚᱢ ᱫᱚ ᱵᱟᱞᱮ ᱡᱚᱢᱟ
ᱟᱫᱚ ᱵᱩᱥᱩᱵ ᱵᱩᱥᱩᱵᱩ ᱩᱫ ᱫᱚ ᱜᱚᱢᱠᱮ ᱫᱚᱠᱚ ᱡᱚᱢ ᱜᱮᱫᱚ ᱚᱱᱟ ᱫᱚ
ᱟᱫᱚ ᱤᱧ ᱦᱚᱸᱛᱚᱧ ᱵᱟᱲᱟᱭᱟ ᱟᱹᱰᱤ ᱫᱤᱥᱚᱢ ᱠᱚᱨᱮ ᱫᱚ ᱵᱩᱥᱩᱵ ᱩᱫ ᱫᱚᱠᱚ ᱡᱚᱢᱟ ᱠᱤᱱᱛᱩ ᱟᱞᱮ ᱫᱤᱥᱚᱢ ᱫᱚ ᱡᱚᱢ ᱜᱮ ᱵᱟᱞᱮ ᱡᱚᱢᱟ ᱪᱟᱞᱟᱜ ᱟᱨ ᱪᱤᱠᱟᱹᱢ ᱡᱚᱢᱟ
ᱟᱪᱪᱷᱟ ᱟᱪᱪᱷᱟ
ᱪᱮᱛᱟ ᱠᱟᱴ ᱩᱫ ᱫᱚᱠᱚ ᱡᱚᱢᱟ ᱡᱟᱦᱟᱸ ᱥᱟᱨᱡᱚᱢ ᱢᱟᱱᱮ ᱠᱟᱴ ᱠᱚᱨᱮ ᱠᱷᱚᱱ ᱢᱩᱰᱦᱟᱹᱛ ᱠᱚᱨᱮ ᱠᱷᱚᱱ ᱩᱸᱰᱩᱜᱚᱜᱼᱟ
ᱦᱩᱸ
ᱟᱨ ᱡᱚᱢ ᱦᱚᱸᱧ ᱡᱚᱢ ᱵᱟᱲᱟ ᱠᱟᱫᱟ ᱱᱚᱝᱠᱟ ᱯᱮᱲᱟ ᱴᱷᱮᱱᱤᱧ ᱪᱟᱞᱟᱣ ᱠᱟᱱᱟ ᱟᱫᱚ ᱟᱫᱚ ᱟᱛᱳ ᱯᱟᱲᱟ ᱠᱚᱨᱮ ᱫᱚ ᱡᱚᱢ ᱵᱟᱝ ᱦᱩᱭ ᱟᱠᱟᱱᱟ ᱟᱫᱚᱧ ᱢᱚᱱᱮ ᱠᱟᱫᱟ ᱮᱵᱟᱨ ᱫᱩᱧ ᱡᱚᱢᱟ ᱵᱷᱟᱜ ᱠᱚᱨᱮ ᱦᱚᱸᱛᱚᱧ ᱵᱟᱹᱲᱛᱤᱜᱼᱟ ᱚᱠᱚᱭ ᱵᱟᱠᱚ ᱡᱚᱢᱟ ᱚᱲᱟᱜ ᱨᱮ ᱤᱧᱜᱤᱧ ᱡᱚᱢᱟ
ᱦᱳᱭ ᱦᱳᱭ ᱦᱳᱭ
ᱠᱟᱨᱚᱱ ᱱᱤᱛᱚᱜ ᱮᱢᱚᱱ ᱚᱵᱚᱥᱛᱟ ᱠᱟᱱᱟ ᱢᱟᱹᱱᱢᱤ ᱠᱚ ᱡᱟᱦᱟᱸ ᱠᱚᱢ ᱠᱚ ᱡᱚᱢᱟ ᱚᱱᱟ ᱜᱮ ᱵᱟᱹᱲᱛᱤ ᱡᱚᱢ ᱦᱩᱭᱩᱜᱼᱟ ᱛᱟᱦᱚᱞᱮ ᱵᱷᱟᱜᱽ ᱨᱮᱢ ᱵᱟᱹᱲᱛᱤᱜᱼᱟ ᱵᱟᱠᱷᱟᱱ ᱵᱷᱟᱜᱽ ᱨᱮᱢ
ᱦᱮᱸ ᱦᱮᱸ ᱦᱮᱸ ᱦᱮᱸ ᱛᱟᱦᱞᱮ ᱜᱚᱝᱠᱮ ᱟᱯᱮ ᱚᱱᱟ ᱠᱚᱨᱮ ᱫᱚ ᱪᱮᱫ ᱞᱮᱠᱟ ᱥᱩᱠᱨᱤ ᱠᱚ ᱛᱤᱱᱟᱹᱜ ᱜᱟᱱ ᱟᱹᱥᱩᱞ ᱵᱟᱲᱟᱭᱮᱫ ᱠᱚᱣᱟ ᱯᱮ ᱥᱮ ᱵᱟᱝᱟ
ᱦᱮᱸ ᱥᱩᱠᱨᱤ ᱫᱚ ᱢᱮᱱᱟᱜ ᱠᱚᱜᱮᱭᱟ ᱚᱲᱟᱜ ᱠᱚᱨᱮᱜ ᱦᱚᱸ
ᱦᱩᱸ
ᱥᱩᱠᱨᱤ ᱫᱚ ᱟᱹᱥᱩᱞ ᱫᱚ ᱫᱚᱢᱮ ᱜᱮ ᱢᱮᱱᱟᱜᱼᱟ ᱠᱤᱱᱛᱩ ᱱᱤᱛᱚᱜ ᱥᱩᱠᱨᱤ ᱨᱮᱱᱟᱜ ᱠᱟᱹᱴᱤᱡ ᱱᱟᱥᱮ ᱱᱟᱥᱱᱟᱜ ᱫᱟᱢ ᱠᱚᱦᱚᱸ ᱠᱚᱢ ᱧᱚᱜ ᱟᱠᱟᱱᱟ
ᱪᱮᱫ ᱞᱮᱠᱟᱨᱮ ᱪᱮᱫ ᱨᱩᱣᱟᱹ ᱠᱚ ᱦᱟᱹᱥᱩ ᱠᱚ ᱧᱟᱢᱮᱫ ᱠᱚᱣᱟ ᱥᱮ ᱪᱮᱠᱟ
ᱟᱫᱚ ᱨᱩᱣᱟᱹ ᱦᱟᱹᱥᱩ ᱵᱚᱞᱛᱮ ᱱᱤᱛᱚᱜ ᱫᱚ ᱟᱛᱳ ᱯᱟᱲᱟ ᱨᱮᱜᱮ ᱯᱨᱟᱭ ᱜᱮ ᱥᱩᱠᱨᱤ ᱡᱷᱚᱛᱚ ᱚᱲᱟᱜ ᱨᱮᱜᱮ ᱟᱫᱚ ᱩᱱᱨᱮᱜᱮ ᱟᱞᱮ ᱫᱤᱥᱚᱢ ᱥᱮᱫ ᱫᱚ ᱥᱩᱠᱨᱤ ᱫᱚ ᱫᱟᱢ ᱵᱟᱹᱲᱛᱤᱜᱼᱟ ᱛᱚᱠᱷᱚᱱ ᱡᱟᱦᱟᱱᱟᱜ ᱨᱳᱜᱽ ᱟᱡᱟᱨ ᱦᱮᱡᱱᱟ ᱥᱩᱠᱨᱤ ᱠᱚ ᱜᱚᱡ ᱪᱟᱵᱟᱜ ᱪᱟᱵᱟᱭᱱᱟ ᱟᱫᱟᱜ ᱞᱮᱠᱷᱟ ᱥᱩᱢᱩᱝ ᱚᱲᱟᱜ ᱨᱮᱜᱮ ᱠᱚ ᱛᱟᱦᱮᱸᱭᱮᱱᱟ ᱛᱟᱦᱞᱮ ᱩᱱᱠᱨᱤ ᱡᱤᱞ ᱫᱚ ᱟᱫᱚ ᱵᱟᱢ ᱠᱤᱨᱤᱧ ᱫᱟᱲᱮᱭᱟᱜᱼᱟ ᱦᱟᱱᱮ ᱵᱚᱝ ᱨᱟᱱ ᱞᱮᱠᱟ ᱠᱤᱨᱤᱧ ᱦᱩᱭᱩᱜ ᱛᱟᱢᱟ
ᱟᱪᱪᱷᱟ ᱟᱪᱪᱷᱟ
ᱯᱩᱱᱥᱚ ᱴᱟᱠᱟ ᱢᱚᱬᱮᱥᱚ ᱴᱟᱠᱟ ᱠᱤᱡᱤ ᱠᱟᱛᱮᱜ ᱥᱩᱠᱨᱤ ᱥᱩᱠᱨᱤ ᱡᱤᱞ ᱠᱚ ᱟᱠᱷᱨᱤᱧᱟ
ᱦᱮᱸ ᱜᱚᱝᱠᱮ ᱛᱟᱦᱞᱮ ᱟᱯᱮ ᱫᱚ ᱫᱤᱥᱚᱢ ᱫᱚ ᱚᱠᱟ ᱫᱤᱥᱚᱢ ᱚᱠᱟ ᱫᱤᱥᱚᱢ ᱞᱮᱠᱟ ᱯᱮ ᱯᱟᱲᱟᱜ ᱠᱟᱱᱟ
ᱟᱞᱮ ᱫᱚ ᱱᱚᱛᱮ ᱤᱭᱟᱹ ᱫᱤᱥᱚᱢ ᱢᱟᱱᱮ ᱵᱤᱨ ᱫᱤᱥᱚᱢ ᱠᱟᱱᱟᱞᱮ ᱰᱟᱦᱟ ᱫᱚ ᱦᱩᱭᱩᱜ ᱠᱟᱱᱟ ᱠᱟᱱᱟ ᱱᱚᱛᱮ ᱵᱷᱚᱸᱡᱽ ᱢᱩᱞᱩᱠ
ᱟᱪᱪᱷᱟ
ᱟᱞᱮ ᱫᱚ ᱵᱮᱝᱜᱚᱞ ᱫᱤᱥᱚᱢ ᱨᱮᱱ ᱜᱮ ᱡᱟᱦᱟᱸ ᱢᱮᱫᱽᱱᱤᱯᱩᱨ ᱡᱮᱞᱟ ᱡᱟᱦᱟᱸ ᱡᱚᱝᱜᱚᱞ ᱢᱚᱦᱚᱞ ᱮᱞᱟᱠᱟ ᱨᱮ ᱯᱟᱲᱟᱜ ᱠᱟᱱᱟ
ᱟᱪᱪᱷᱟ ᱟᱪᱪᱷᱟ ᱦᱳᱭ ᱦᱳᱭ ᱦᱳᱭ ᱛᱟᱦᱞᱮ ᱜᱚᱝᱠᱮ ᱱᱤᱛ ᱟᱯᱮ ᱚᱱᱟ ᱠᱚᱨᱮ ᱫᱚ ᱪᱮᱫ ᱞᱮᱠᱟ ᱯᱟᱛᱟ ᱠᱚ ᱚᱝᱠᱟᱱᱟᱜ ᱥᱮᱴᱮᱨᱚᱜ ᱠᱟᱱᱟ ᱥᱮ ᱪᱮᱫ ᱵᱟᱝᱟ
ᱟᱫᱚ ᱟᱞᱮᱫᱚ ᱯᱟᱛ ᱟ ᱪᱷᱟᱛᱟ ᱠᱚᱫᱚ ᱟᱞᱮ ᱫᱤᱥᱚᱢ ᱥᱮᱫ ᱫᱚ ᱛᱮᱢᱚᱱ ᱵᱟᱝ ᱦᱩᱭᱩᱜᱼᱟ ᱟᱫᱚ ᱯᱟᱛᱟ ᱵᱚᱞᱛᱮ ᱡᱮᱢᱚᱱ ᱚᱲᱟᱜ ᱥᱩᱨ ᱨᱮ ᱫᱚᱢ ᱞᱟᱹᱭ ᱫᱟᱲᱮᱭᱟᱜᱼᱟ ᱦᱟᱱᱮ ᱡᱚᱞᱦᱚᱨᱤ ᱯᱟᱛᱟ ᱡᱟᱦᱟᱸ ᱵᱚᱱ ᱟᱸᱡᱚᱢ ᱟᱠᱟᱫᱟ
ᱦᱳᱭ ᱦᱳᱭ ᱟᱸᱡᱚᱢ ᱦᱩᱭ ᱟᱠᱟᱱᱟ
ᱥᱮᱨᱮᱧ ᱠᱚᱨᱮ ᱟᱸᱡᱚᱢ ᱟᱠᱟᱱᱟ ᱚᱱᱮ ᱜᱩᱜᱩ ᱰᱟᱝᱜᱟ ᱯᱟᱛᱟ, ᱪᱟᱠ ᱠᱚᱞᱛᱟᱹᱲᱤ ᱟᱱᱮ ᱡᱳᱞᱦᱚᱨᱤ ᱯᱟᱛᱟ ᱚᱱᱟ ᱡᱩᱞᱦᱚᱨᱤ ᱯᱟᱛᱟ ᱥᱩᱨᱩᱜᱼᱟ ᱡᱟᱦᱟᱸ ᱫᱚ ᱦᱚᱸᱜ-ᱚᱭ ᱠᱚᱭᱮᱠ ᱫᱤᱱ ᱨᱮ ᱯᱟᱨᱚᱢ ᱱᱟ᱾
ᱦᱩᱸ ᱦᱩᱸ
ᱦᱮᱸ
ᱵᱟᱝᱞᱟ ᱥᱮᱨᱮᱧ ᱨᱮᱦᱚᱸ ᱟᱸᱡᱚᱢ ᱦᱩᱭ ᱟᱠᱟᱱᱟ ᱜᱚᱝᱠᱮ ᱡᱚᱞᱦᱚᱨᱤ ᱫᱚ᱾
ᱦᱮᱸ ᱟᱫᱚ ᱡᱚᱞᱦᱚᱨᱤ ᱯᱟᱛᱟ ᱵᱚᱞᱛᱮ ᱱᱚᱣᱟ ᱫᱚ ᱚᱝᱠᱟᱱ ᱯᱟᱛᱟ ᱠᱟᱱᱟ ᱮᱸᱻ ᱱᱚᱣᱟ ᱫᱚ ᱵᱤᱨᱟᱴ ᱢᱟᱨᱟᱝ ᱰᱟᱹᱦᱤ ᱡᱟᱭᱜᱟ ᱥᱮ ᱚᱱᱠᱟᱟᱱ ᱫᱚ ᱫᱚ ᱵᱟᱝ ᱠᱟᱱᱟ, ᱚᱱᱠᱟ ᱫᱚ ᱠᱤᱱᱛᱩ ᱚᱱᱟ ᱫᱚᱠᱟᱱ ᱫᱟᱹᱱᱤ ᱠᱚᱫᱚ ᱫᱚᱢᱮᱜ ᱜᱮ ᱦᱤᱡᱩᱜᱼᱟ᱾
ᱛᱟᱞᱮ ᱛᱮ ᱦᱟᱱᱟ ᱱᱟᱣᱟ ᱛᱮ ᱛᱟᱞᱮ ᱠᱤᱱᱛᱩ ᱫᱚᱢᱮᱢ ᱧᱟᱢᱟ ᱛᱚᱠᱷᱚᱱ ᱛᱟᱞᱮ ᱠᱚ ᱟᱹᱜᱩ ᱠᱟᱜᱼᱟ᱾
ᱟᱪᱪᱷᱟ
ᱟᱨ ᱟᱵᱚᱣᱟᱜ ᱡᱟᱦᱟᱸ ᱚᱱᱮ ᱩᱸᱻ ᱨᱟᱱ ᱫᱟᱜ ᱠᱩᱥᱟᱹᱞ ᱫᱟᱜ ᱠᱚᱦᱚᱸ ᱠᱚ ᱟᱹᱜ ᱠᱟᱜ ᱜᱮᱭᱟ ᱠᱤᱱᱛᱩ ᱟᱫᱚ ᱱᱚᱣᱟ ᱫᱚ ᱢᱟᱱᱮ ᱢᱤᱫᱴᱟᱝ ᱢᱟᱴᱷ ᱨᱮᱜᱮ ᱱᱚᱣᱟ ᱫᱚ ᱮᱱᱮᱡ ᱥᱮᱨᱮᱧ ᱠᱚᱫᱚ ᱦᱩᱭᱩᱜᱼᱟ᱾
ᱦᱩᱸ ᱦᱩᱸ ᱟᱪᱪᱷᱟ ᱦᱮᱸ
ᱦᱮᱸ ᱛᱩᱲᱤ ᱛᱤᱞ ᱨᱚᱦᱚᱭ ᱟᱠᱟᱜ ᱚᱱᱟ ᱠᱚᱨᱮ ᱫᱚ ᱚᱸᱰᱮ ᱜᱮ ᱵᱤᱨᱟᱴ ᱞᱚᱫᱚᱵ ᱞᱚᱫᱚᱵ ᱠᱚ ᱮᱱᱮᱡᱼᱟ ᱯᱚᱨᱚᱵᱽ ᱠᱚ ᱮᱱᱮᱡᱼᱟ᱾
ᱱᱚᱣᱟ ᱫᱷᱟᱣ ᱪᱮᱛᱟ ᱵᱟᱹᱧ ᱪᱟᱞᱟᱣ ᱟᱠᱟᱱᱟ ᱾ ᱫᱚᱢᱮ ᱦᱚᱲ ᱞᱟᱹᱭ ᱫᱟᱠᱚ ᱥᱟᱸᱦᱮᱫ ᱵᱟᱢ ᱦᱟᱛᱟᱣ ᱫᱟᱲᱮᱭᱟᱜᱼᱟ ᱚᱱᱠᱟᱱ ᱦᱚᱲ ᱾
ᱟᱪᱪᱷᱟ
ᱦᱩᱸ
ᱦᱮᱸ ᱜᱚᱝᱠᱮ ᱟᱹᱰᱤ ᱱᱟᱯᱟᱭ ᱠᱟᱛᱷᱟᱢ ᱩᱭᱦᱟᱹᱨ ᱜᱚᱫ ᱠᱮᱫᱟ ᱾ ᱡᱮ ᱛᱟᱞᱮ ᱠᱟᱛᱷᱟ, ᱛᱟᱦᱞᱮ ᱛᱟᱞᱮ ᱫᱚᱯᱮ ᱯᱤᱴᱷᱟᱹᱭᱟ ᱥᱮ ᱵᱟᱝ?
ᱟᱫᱚ ᱛᱟᱞᱮ ᱫᱚᱞᱮ ᱯᱤᱴᱷᱟᱹᱭᱟ ᱦᱟᱱᱮ ᱡᱟᱦᱟᱸ ᱛᱟᱞᱮ ᱯᱤᱴᱷᱟᱹ ᱠᱚ ᱛᱟᱞᱮ ᱨᱮᱱᱟᱜ ᱰᱩᱢᱵᱩᱜ ᱾
ᱦᱮᱸ ᱦᱮᱸ
ᱛᱟᱞᱮ ᱨᱮᱱᱟᱜ ᱨᱩᱴᱤ ᱚᱱᱟ ᱠᱚᱧ ᱡᱚᱢ ᱵᱟᱲᱟ ᱟᱠᱟᱫᱟ ᱾ ᱟᱢᱫᱚ ᱟᱯᱮ ᱫᱚ ᱚᱠᱟ ᱞᱮᱠᱟᱛᱮ ᱯᱮ ᱡᱚᱢᱟ?
ᱦᱳᱭ ᱜᱚᱝᱠᱮ ᱚᱱᱠᱟ ᱠᱟᱛᱮᱫ ᱜᱮ ᱟᱞᱮ ᱫᱚ ᱛᱟᱞᱮ ᱦᱚᱸᱞᱮ ᱩᱨᱩᱵ ᱠᱮᱫ ᱜᱮ ᱟᱨ ᱛᱟᱞᱮ ᱨᱮᱱᱟᱜ ᱜᱮ ᱯᱤᱴᱷᱟᱹᱭᱟᱞᱮ, ᱰᱩᱸᱵᱩᱜᱟᱞᱮ ᱦᱮᱸ ᱟᱨᱚ ᱯᱟᱛᱲᱟ ᱯᱤᱴᱷᱟᱹ ᱦᱚᱸ ᱾ ᱱᱚᱜᱼᱚ ᱱᱚᱝᱠᱟ
ᱟᱪᱪᱷᱟ ᱯᱟᱛᱲᱟ ᱯᱤᱴᱷᱟᱹ ᱵᱚᱞᱛᱮ ᱪᱟᱲᱯᱟ ᱯᱤᱴᱷᱟᱹ ᱥᱮ ᱮᱢᱱᱤ ᱥᱟᱠᱟᱢ ᱯᱤᱴᱷᱟᱹ?
ᱵᱟᱝ ᱜᱚᱝᱠᱮ ᱚᱱᱟ ᱫᱚ ᱯᱟᱛᱲᱟ ᱯᱤᱴᱷᱟᱹ ᱫᱚ ᱦᱟᱱᱮ ᱯᱟᱛᱲᱟ ᱵᱚᱱ ᱯᱟᱹᱴᱤᱭᱟ ᱵᱟᱝ ᱚᱱᱟ ᱨᱮᱜᱮ ᱾ ᱛᱷᱟᱯᱲᱟ ᱠᱟᱛᱮᱫ
ᱠᱟᱛᱮᱫ ᱟᱪᱪᱷᱟ ᱟᱪᱪᱷᱟ ᱢᱟᱱᱮ ᱮᱢᱱᱤ ᱛᱮᱜᱮ ᱢᱟᱱᱮ ᱥᱩᱫᱩ ᱦᱚᱞᱚᱝ ᱟᱨ ᱱᱚᱣᱟ ᱛᱟᱞᱮᱢ ᱡᱟᱦᱟᱸ ᱤᱭᱟᱹᱢ ᱮᱢᱟᱫᱟ ᱚᱱᱟ ᱠᱟᱛᱮᱫ ᱜᱮ ᱾
ᱦᱳᱭ ᱦᱳ ᱦᱳᱭ ᱜᱚᱢᱠᱮ ᱦᱳᱭ ᱚᱱᱟ ᱞᱮᱠᱟ ᱫᱚ ᱢᱟᱨᱟᱝ ᱧᱚᱜ ᱡᱩᱛᱩᱜᱼᱟ ᱟᱨ ᱪᱮᱫ
ᱦᱮᱸ ᱠᱟᱹᱴᱤᱡ ᱦᱚᱲ ᱦᱚᱸ ᱦᱟᱹᱴᱤᱧ ᱧᱚᱜ ᱠᱟᱛᱮᱢ ᱡᱚᱢ ᱫᱟᱲᱮᱭᱟᱜᱼᱟ ᱵᱮᱥᱤ ᱧᱚᱜ ᱟᱨᱠᱤ
ᱦᱳᱭ ᱦᱳᱭ
ᱟᱫᱚ ᱟᱞᱮ ᱫᱚ ᱫᱚᱢᱮ ᱥᱤᱵᱤᱞ ᱟᱫᱚ ᱡᱮᱢᱚᱱ ᱜᱤᱫᱽᱨᱟᱹ ᱱᱤᱡᱮ ᱫᱚ ᱠᱚᱛᱚ ᱚᱲᱟᱜ ᱦᱚᱲ ᱠᱚ ᱦᱟᱞᱟᱝ ᱟᱹᱜᱩ ᱠᱮᱫᱟ ᱾ ᱟᱨ ᱱᱤᱡᱮ ᱥᱳᱨ ᱠᱷᱚᱱ ᱮᱢ ᱦᱟᱞᱟᱝ ᱜᱮᱭᱟ ᱢᱟᱱᱮ ᱚᱠᱚᱭ ᱛᱤᱱᱟᱹᱜ ᱵᱚᱱ ᱦᱟᱞᱟᱝ ᱫᱟᱲᱮᱭᱟᱜ ᱠᱟᱱᱟ ᱾
ᱟᱪᱪᱷᱟ ᱟᱪᱪᱷᱟ
ᱥᱮᱛᱟᱜ ᱛᱚᱨᱟ ᱪᱩᱞᱦᱟᱹ ᱠᱚ ᱚᱲᱟᱜ ᱦᱚᱲ ᱠᱚ ᱫᱷᱚᱨᱟᱣ ᱠᱮᱫᱟ ᱾